ᱜᱚᱢᱠᱮ ᱨᱚᱲ ᱵᱮᱱ ᱟᱸᱡᱚᱢᱮᱫᱟ?
ᱦᱳᱭ ᱜᱚᱝᱠᱮ ᱟᱹᱵᱤᱱᱟᱜ ᱨᱚᱲ ᱫᱚ ᱢᱚᱡ ᱜᱮᱞᱤᱧ ᱟᱸᱡᱚᱢᱮᱫᱟ, ᱛᱚᱵᱮ ᱟᱹᱞᱤᱧᱟᱜ ᱪᱮᱫ ᱞᱮᱠᱟ ᱵᱮᱱ ᱟᱸᱡᱚᱢᱮᱫ ᱠᱟᱱᱟ ᱦᱟᱸᱜ᱾
ᱦᱮᱸ ᱜᱚᱝᱠᱮ ᱟᱵᱮᱱᱟᱜ ᱨᱚᱲ ᱦᱚᱸ ᱢᱚᱸᱡ ᱜᱮ ᱟᱸᱡᱚᱢᱚᱜ ᱠᱟᱱᱟ᱾
ᱴᱷᱤᱠ- ᱴᱷᱤᱠ, ᱴᱷᱤᱠ ᱱᱚᱝᱠᱟ ᱜᱮ ᱡᱚᱛᱚ ᱡᱮᱢᱚᱱ ᱞᱟᱝ ᱟᱸᱡᱚᱢ ᱤᱫᱤᱭᱟᱛᱚ ᱟᱹᱰᱤ ᱱᱟᱯᱟᱭ ᱜᱮ ᱛᱟᱦᱮᱱᱟ᱾
ᱡᱮᱦᱮᱛᱚ ᱨᱚᱲ ᱠᱚᱦᱚᱸ ᱠᱟᱹᱴᱤᱡ ᱡᱩᱫᱤ ᱜᱚᱞᱳᱡᱳᱜ ᱛᱟᱦᱮᱱᱟ ᱠᱟᱹᱴᱤᱡ ᱞᱟᱹᱭ ᱤᱫᱤ ᱵᱮᱱ ᱦᱟᱸᱜ᱾
ᱦᱳᱭ, ᱦᱳᱭ-ᱦᱳᱭ ᱴᱷᱤᱠ ᱛᱚᱵᱮ ᱱᱟᱯᱟᱭ ᱵᱟᱲᱟ ᱜᱮᱭᱟ
ᱜᱚᱠᱮ ᱱᱟᱯᱟᱭ ᱜᱮ ᱫᱤᱭᱮ ᱟᱵᱮᱱ ᱜᱮ ᱚᱠᱟ ᱞᱮᱠᱟ ᱢᱮᱱᱟᱜ ᱵᱮᱱᱟ? ᱟᱨ ᱚᱲᱟᱜ ᱦᱚᱲ ᱠᱚᱦᱚᱸ ᱚᱠᱟ ᱞᱮᱠᱟ ᱢᱮᱱᱟᱜ ᱠᱚᱣᱟ?
ᱦᱳᱭ ᱟᱹᱞᱤᱧ ᱫᱚ ᱱᱟᱯᱟᱭ ᱜᱮ ᱢᱮᱱᱟᱜ ᱵᱟᱲᱟ ᱞᱤᱧᱟ ᱦᱟᱸᱜ ᱱᱤᱛ ᱫᱷᱟᱹᱨᱤᱡ ᱫᱚ ᱟᱨᱼᱼ ᱟᱨ ᱚᱲᱟᱜ ᱨᱮᱱ ᱦᱚᱲ ᱦᱚᱸ ᱪᱟᱸᱫᱳ ᱵᱟᱵᱟᱣᱟᱜ ᱟᱹᱥᱤᱨᱵᱟᱫᱽ ᱫᱟᱭᱟᱛᱮ ᱟᱹᱰᱤ ᱜᱟᱱ ᱜᱮ ᱦᱟᱸᱜ ᱱᱟᱯᱟᱭ ᱜᱮ ᱢᱮᱱᱟᱜ ᱵᱟᱲᱟ ᱠᱚᱣᱟ ᱾ ᱟᱨ ᱡᱚᱛᱚ ᱡᱮᱢᱚᱱ ᱱᱚᱝᱠᱟ ᱜᱮᱵᱚᱱ ᱛᱟᱦᱮᱱ ᱡᱚᱛᱚ ᱦᱚᱲ ᱛᱚ ᱱᱚᱣᱟ ᱜᱮᱵᱚᱱ ᱟᱥᱚᱜᱼᱟ ᱱᱮᱦᱚᱨ ᱡᱚᱦᱟᱨ ᱟᱵᱚᱱ ᱪᱟᱸᱫᱳ ᱵᱚᱸᱜᱟ ᱴᱷᱮᱱ᱾
ᱧ ᱛᱟᱦᱮᱠᱚ
ᱦᱳᱭ-ᱦᱳᱭ ᱴᱷᱤᱠ-ᱴᱷᱤᱠ ᱛᱚᱵᱮ ᱪᱮᱫ ᱠᱚᱵᱮᱱ ᱪᱮᱠᱟ ᱵᱟᱲᱟᱭᱮᱫ ᱠᱟᱱᱟ?
ᱦᱚᱭ ᱜᱚᱝᱠᱮ ᱱᱤᱛᱳᱜ ᱫᱚ ᱠᱟᱹᱴᱤᱡ ᱟᱹᱞᱤᱧ ᱱᱚᱛᱮ ᱵᱟᱹᱭᱦᱟᱹᱲ ᱥᱮᱫ ᱞᱤᱧ ᱦᱮᱡ ᱟᱠᱟᱱᱟᱞᱤᱧ?
ᱦᱳᱭ, ᱛᱚᱵᱮ ᱫᱟᱜ ᱠᱚ ᱪᱮᱫ ᱠᱚ ᱡᱟᱹᱨᱤ ᱠᱚ ᱢᱮᱱᱟᱜ ᱵᱟᱲᱟ ᱜᱮᱭᱟ ᱛᱚᱵᱮ ᱟᱯᱮ ᱥᱮᱫ ᱫᱚ?
ᱦ ᱵᱟᱝ ᱜᱚᱝᱠᱮ ᱟᱞᱮ ᱥᱮᱫ ᱫᱚ ᱫᱟᱜ ᱡᱟᱹᱲᱤ ᱫᱚ ᱟᱹᱰᱤ ᱡᱚᱨᱜᱮ ᱫᱟᱜ ᱡᱟᱹᱲᱤ ᱮᱫᱟᱭ ᱵᱟᱝ ᱫᱚ ᱵᱟᱝ ᱫᱟᱜ ᱡᱟᱹᱲᱤ ᱜᱮᱛᱚᱵᱮᱱ ᱞᱟᱹᱭ ᱠᱮᱫᱟ ᱵᱟᱝᱼᱼ
ᱦᱳᱭ᱾
ᱦᱮᱸ ᱫᱟᱜ ᱡᱟᱹᱲᱤ ᱫᱚ ᱫᱤᱱ ᱜᱮ ᱟᱞᱮ ᱥᱮᱫ ᱫᱚ᱾
ᱦᱳᱭ, ᱟᱵᱮᱱᱟᱜ ᱨᱚᱲ ᱦᱟᱸᱜ ᱟᱹᱰᱤ ᱵᱷᱤᱛ- ᱛᱤᱨᱤ ᱨᱮ ᱟᱸᱡᱚᱢᱚᱜ ᱠᱟᱱᱟ ᱛᱷᱚᱲᱟ ᱨᱟᱸᱜᱟᱣ ᱧᱚᱜ ᱦᱟᱸᱜ ᱨᱚᱲ ᱵᱮᱱ?
ᱚ ᱢᱮᱱ ᱮᱫᱟᱞᱤᱧ ᱟᱞᱮ ᱥᱮᱫ ᱫᱚ ᱫᱟᱜ ᱠᱚᱫᱚ ᱰᱷᱮᱨ ᱜᱮ ᱜᱚᱝᱠᱮ ᱟᱫᱚ ᱟᱯᱮᱜᱮ ᱟᱯᱮ ᱥᱮᱫ ᱜᱮ ᱪᱮᱫ ᱞᱮᱠᱟ ᱚᱱᱛᱮ ᱫᱚ᱾
ᱦᱳᱭ ᱜᱚᱢᱠᱮ ᱟᱞᱮᱥᱮᱫ ᱫᱚ ᱫᱟᱜ ᱡᱟᱹᱲᱤ ᱫᱚ ᱢᱟᱱᱮ ᱫᱩ ᱡᱩᱼᱼ ᱫᱤ ᱦᱚᱸᱭ ᱫᱟᱜ ᱮ ᱠᱟᱱ ᱨᱮᱦᱚᱸ ᱛᱚᱵᱮ ᱚᱱᱮ ᱚᱱᱠᱟ ᱫᱚ ᱮᱱᱛᱮᱫ ᱚᱱᱮ ᱥᱤᱡᱤᱱ ᱨᱮ ᱪᱮᱫ ᱞᱮᱠᱟᱭ ᱫᱟᱜᱽ ᱛᱮ ᱥᱤᱡᱤᱱ ᱨᱮ ᱞᱟᱹᱜᱤᱫᱼᱼ ᱦᱩᱲᱩ ᱨᱚᱦᱚᱭ ᱞᱟᱹᱜᱤᱫ ᱛᱮ, ᱛᱚ ᱚᱱᱠᱟ ᱫᱚᱦᱟᱸᱜ ᱵᱟᱭ ᱫᱟᱜ ᱟᱠᱟᱫᱟ ᱛᱚ᱾ ᱛᱷᱚᱲᱟ ᱛᱷᱩᱚᱲᱤ ᱫᱟᱜ ᱠᱟᱜ ᱨᱮᱦᱚᱸ ᱛᱚ ᱢᱟᱱᱮ ᱠᱷᱮᱛ ᱠᱚᱫᱚ ᱮᱱᱛᱮᱫ ᱵᱟᱝ ᱯᱮᱨᱮᱡ ᱵᱟᱲᱟᱣ ᱟᱠᱟᱱ ᱛᱟᱞᱮᱭᱟ᱾
ᱚ ᱾
ᱮᱠᱷᱮᱛ ᱦᱚᱨ ᱨᱮ ᱫᱚ ᱫᱟᱜ ᱫᱚ ᱵᱟᱹᱱᱩᱜᱼᱟ, ᱛᱚ ᱛᱤᱱᱟᱹᱜ ᱜᱟᱱᱮ ᱫᱟᱜᱼᱼ ᱵᱟᱲᱟ ᱞᱮᱫᱟ ᱚᱱᱟ ᱫᱚ ᱮᱛᱮ ᱟᱸᱡᱮᱫ ᱵᱟᱲᱟᱭᱱᱟ ᱛᱚ ᱟᱸᱡᱮᱫ ᱵᱟᱲᱟᱭᱮᱱᱛᱮ᱾ ᱛᱷᱚᱲᱟ ᱚᱥᱩᱵᱤᱫᱷᱟ ᱵᱟᱲᱟ ᱣᱟᱠᱟᱱᱟᱞᱮ ᱟᱨ ᱡᱮᱞᱮᱠᱟ ᱵᱮᱱ ᱢᱮᱱ ᱠᱮᱭᱟ ᱥᱚᱢᱚᱭ ᱠᱚᱦᱚᱸ ᱯᱟᱨᱚᱢᱼᱼ ᱪᱟᱞᱟᱜ ᱠᱟᱱᱟ ᱟᱨ ᱦᱩᱲᱩ ᱨᱚᱦᱚᱭ ᱫᱤᱱ ᱚᱠᱛᱮ ᱠᱚ ᱚᱱᱟ ᱵᱤᱥᱚᱭ ᱛᱮ ᱢᱤᱫᱼ ᱵᱟᱨᱼᱼ ᱪᱤᱱᱛᱟᱹ ᱢᱟ ᱦᱩᱭ ᱢᱟ ᱦᱩᱭᱩᱜ ᱠᱟᱱ ᱜᱮᱭᱟ ᱟᱫᱚ, ᱟᱯᱮ ᱥᱮᱼᱟᱜ ᱜᱚᱝᱠᱮ ᱡᱮᱞᱮᱠᱟ ᱛᱤᱱᱟᱹᱜ ᱜᱟᱱ ᱯᱮ ᱞᱟᱦᱟ ᱣᱟᱠᱟᱫ ᱛᱟᱵᱚᱱᱟ ᱦᱩᱲᱩ ᱨᱚᱦᱚᱭ ᱨᱮᱭᱟᱜ ᱠᱟᱹᱢᱤ?
ᱜᱚᱝᱠᱮ ᱞᱟᱦᱟ ᱫᱚ ᱞᱟᱦᱟ ᱫᱚ ᱞᱟᱦᱟ ᱞᱮᱠᱟᱜᱮᱼᱼ ᱫᱚᱢᱮ ᱮᱠᱴᱟ ᱫᱚ ᱫᱚᱢᱮ ᱫᱚ ᱵᱟᱝ ᱞᱟᱦᱟ ᱟᱨᱠᱤ ᱢᱚᱴᱟᱢᱩᱴᱤ ᱞᱟᱦᱟ ᱦᱩᱭ ᱟᱠᱟᱱᱟ ᱟᱨᱠᱤ ᱟᱫᱚ ᱡᱟᱭᱜᱟ-ᱡᱟᱭᱜᱟ ᱫᱚ ᱢᱤᱫ ᱵᱟᱨ ᱡᱟᱭᱜᱟ ᱠᱚᱨᱮ ᱨᱚᱦᱚᱭ ᱦᱩᱭᱩ ᱠᱟᱱᱟ ᱡᱚᱛᱚ ᱡᱟᱭᱜᱟ ᱫᱚ ᱟᱹᱣᱨᱤᱭᱟᱜᱼᱟ ᱟᱨᱠᱤ ᱨᱚᱦᱚᱭ ᱠᱚᱫᱚ᱾
ᱦᱳᱭ᱾
ᱢᱟᱱᱮ ᱢᱤᱫ ᱵᱟᱨᱼᱼ ᱡᱟᱭᱜᱟ ᱨᱮ ᱨᱚᱦᱚᱭ ᱢᱮᱱᱟᱜᱼᱟ ᱟᱫᱚ ᱛᱤᱦᱤᱧ ᱫᱚ ᱦᱟᱸᱜ ᱠᱷᱮᱛ ᱥᱮᱫ ᱠᱟᱹᱴᱤᱡ ᱧᱮᱞ ᱦᱩᱭ ᱟᱠᱟᱱᱟ ᱢᱟᱱᱮ ᱠᱷᱮᱛ ᱠᱚᱨᱮᱜ ᱠᱟᱹᱴᱤᱡ ᱫᱟᱜ ᱠᱚ ᱛᱚᱸᱵᱟᱭ ᱦᱩᱭᱩᱜ ᱠᱟᱱᱟ᱾ ᱠᱟᱱᱟ ᱟᱨᱠᱤᱼᱼ
ᱟᱫᱚ ᱦᱚᱞᱟ, ᱦᱚᱞᱟ ᱫᱚ ᱜᱚᱝᱠᱮ ᱟᱯᱮ ᱥᱮᱫ ᱫᱟᱜ ᱡᱟᱹᱲᱤ ᱫᱚ ᱚᱠᱟᱞᱮᱠᱟ ᱦᱩᱭᱮᱱᱟ ᱟᱨᱠᱤᱼᱼ ᱟᱨ ᱫᱟᱜ ᱡᱟᱹᱲᱤ ᱠᱚᱨᱮ ᱦᱟᱹᱠᱩ ᱠᱚ ᱠᱚᱠᱚ ᱥᱟᱵ ᱞᱮᱫ ᱠᱚᱣᱟ ᱥᱮ ᱵᱟᱝ ᱛᱟᱞᱦᱮ
ᱦᱳᱭ ᱫᱟᱜ ᱡᱟᱹᱲᱤ ᱫᱚ ᱟᱞᱮ ᱥᱮᱫ ᱫᱚ ᱡᱮᱞᱮᱠᱟᱞᱤᱧ ᱢᱮᱱ ᱠᱮᱭᱟ ᱫᱟᱜ ᱢᱟᱭ ᱫᱟᱜ ᱵᱟᱲᱟ ᱞᱮᱫ ᱜᱮᱭᱟ ᱛᱚ ᱠᱷᱮᱛ ᱠᱚᱦᱟᱸᱜ ᱛᱮ ᱵᱟᱝ ᱯᱮᱨᱮᱡ ᱵᱟᱲᱟ ᱞᱮᱱᱟ ᱛᱚ ᱚᱱᱟ ᱠᱷᱟᱹᱛ ᱛᱳᱨᱛᱮ ᱟᱨ ᱦᱟᱹᱠᱩ ᱫᱚ ᱜᱚᱝᱠᱮ ᱟᱞᱮᱭᱟᱜ ᱠᱷᱮᱛ ᱠᱚᱨᱮ ᱫᱚ ᱵᱟᱠᱩ ᱨᱟᱠᱟᱵ ᱵᱟᱲᱟᱜ ᱜᱮᱭᱟ ᱛᱚ ᱡᱟᱜᱟ ᱛᱮ ᱚᱠᱟ ᱠᱚᱨᱮᱱ ᱦᱚᱸ ᱪᱚᱝ ᱦᱟᱜ ᱠᱚ ᱨᱟᱠᱟᱵᱚᱜ ᱜᱮᱭᱟ ᱛᱚ ᱟᱞᱮ ᱫᱚ ᱠᱷᱮᱛ ᱠᱚᱨᱮ ᱫᱚ ᱛᱮ ᱦᱟᱹᱠᱩ ᱫᱚ ᱟᱹᱰᱤ ᱡᱟᱹᱥᱛᱤ ᱫᱚ ᱵᱟᱞᱮ ᱧᱟᱢ ᱠᱚᱜᱮᱭᱟ
ᱦᱩᱸ
ᱱᱚᱝᱞᱟ
ᱫᱚᱜᱚᱞ ᱛᱚ ᱚᱱᱟ ᱠᱤ ᱵᱟᱹᱭᱦᱟᱹᱲ ᱠᱚᱨᱮ ᱫᱚ ᱟᱫᱚ ᱞᱟᱹᱭ ᱫᱟᱵᱮᱱ ᱛᱟᱯᱮᱥᱮ ᱚᱱᱛᱮ ᱫᱚ ᱫᱟᱜ ᱛᱚ ᱵᱟᱝ ᱦᱩᱭᱩ ᱠᱟᱱᱟ ᱥᱮᱨᱚᱠᱚᱢ ᱟᱫᱚ ᱚᱝᱠᱟ ᱞᱮᱠᱟ ᱛᱮᱫᱚ ᱦᱟᱹᱠᱩ ᱛᱚ ᱵᱟᱝᱠᱚ ᱨᱟᱠᱟᱵ ᱜᱮᱭᱟ ᱠᱚ ᱟᱫᱚ ᱟᱞᱮ ᱥᱮᱫ ᱫᱚ ᱦᱮᱸ ᱦᱟᱹᱠᱩ ᱵᱟᱠᱚ ᱨᱟᱠᱟᱵ ᱜᱮᱭᱟ ᱟᱫᱚ ᱟᱞᱮ ᱥᱮᱫ ᱫᱚ ᱜᱚᱝᱠᱮ ᱦᱚᱞᱟ ᱫᱚ ᱦᱟᱹᱠᱩ ᱠᱚᱦᱚᱸ ᱠᱚ ᱨᱟᱠᱟᱵ ᱫᱚᱠᱚ ᱨᱟᱠᱟᱵ ᱞᱮᱱ ᱜᱮᱭᱟ ᱠᱟᱹᱴᱤᱡ ᱫᱟᱜ ᱧᱚᱜ ᱠᱮᱫ ᱜᱮᱭᱟ ᱟᱨᱠᱤ ᱵᱤᱠᱮᱞ ᱫᱚ
ᱦᱳᱭ
ᱠᱟᱹᱴᱤᱡ ᱡᱟᱹᱥᱛᱤ ᱜᱮᱭᱟ ᱟᱞᱮ ᱥᱮᱫ ᱫᱚ ᱟᱨᱠᱤ ᱚᱱᱮ ᱵᱤᱠᱮᱞ ᱚᱱᱮ ᱦᱮᱸ ᱪᱟᱨᱴᱟ ᱥᱮᱫ ᱫᱚᱢᱮ ᱜᱮ ᱫᱟᱜ ᱠᱮᱫᱟ ᱟᱨᱠᱤ ᱟᱫᱚ ᱚᱱᱟ ᱯᱚᱨᱮ ᱫᱚ ᱦᱟᱹᱠᱩ ᱠᱚᱠᱚ ᱮᱱ ᱜᱮᱭᱟ ᱠᱚ ᱟᱫᱚ ᱟᱞᱮᱦᱚᱸ ᱚᱲᱟᱜ ᱦᱚᱲ ᱠᱚᱫᱚ ᱪᱟᱞᱟᱣ ᱦᱩᱭ ᱞᱮᱱ ᱜᱮᱭᱟ ᱡᱚᱛᱚ ᱢᱟᱱᱮ ᱴᱚᱪ ᱠᱚ ᱦᱟᱛᱮᱫ ᱛᱚ ᱟᱫᱚ ᱛᱟᱞᱟ ᱴᱤᱯᱤᱱ ᱞᱮᱠᱟ ᱫᱚ ᱥᱟᱵ ᱫᱚ ᱥᱟᱵ ᱦᱩᱭ ᱞᱮᱱ ᱜᱮᱭᱟ ᱩᱱᱠᱩ ᱵᱟᱥᱯᱚᱛᱟᱣ ᱠᱚ ᱟᱨᱠᱤ ᱯᱩᱴᱷᱤ ᱠᱚ ᱢᱮᱥᱟ ᱢᱮᱤᱥᱤ ᱡᱚᱛᱚ ᱠᱤᱪᱷᱩ ᱥᱟᱵ ᱦᱩᱭ ᱞᱮᱱᱟ ᱟᱨᱠᱤ ᱨᱟᱠᱟᱵ ᱞᱮᱱᱟ ᱠᱚ ᱟᱨᱠᱤ
ᱴᱷᱤᱠ
ᱡᱮ ᱡᱮᱢᱚᱱ ᱠᱚᱫᱚ ᱠᱚ ᱥᱟᱵ ᱠᱮᱫ ᱠᱚᱣᱟ ᱠᱚ ᱜᱚᱢᱠᱮ ᱡᱟᱦᱟᱸᱭ ᱠᱚᱫᱚ ᱥᱟᱸᱜᱮ ᱠᱚᱠᱚ ᱪᱟᱞᱟᱣ ᱞᱮᱱᱟ ᱠᱚ ᱩᱱᱠᱩ ᱠᱚᱫᱚ ᱢᱚᱴᱟᱢᱩᱴᱤ ᱴᱤ ᱩᱸ ᱢᱤᱫ ᱴᱤᱯᱤᱱ ᱠᱤᱪᱷᱩ ᱠᱚᱢ ᱢᱤᱫ ᱴᱤᱯᱤᱱ ᱚᱱᱠᱟ ᱠᱚ ᱥᱟᱵ ᱟᱠᱟᱫ ᱠᱚᱣᱟ ᱠᱚ ᱢᱟᱱᱮ ᱡᱟᱦᱟᱸᱭ ᱞᱟᱦᱟ ᱠᱟᱱᱟ ᱠᱚ ᱟᱫᱚ ᱡᱟᱦᱟᱸ ᱛᱟᱭᱚᱢ ᱛᱮ ᱪᱟᱞᱟᱣ ᱦᱩᱭ ᱞᱮᱱ ᱛᱮ ᱦᱚᱛᱚ ᱱᱤᱝᱠᱟᱹ ᱦᱚᱛᱚ ᱵᱟᱝ ᱦᱩᱭ ᱞᱮᱱᱟ ᱚᱱᱠᱟ ᱞᱮᱠᱟ ᱫᱚ ᱛᱚᱜᱚ ᱚᱱᱛᱮ ᱠᱚᱢ ᱦᱚᱲᱟᱜ ᱫᱚ ᱚᱸ ᱚᱱᱟᱜᱮ ᱟᱹᱰᱤ ᱤᱛᱩᱹᱨ
ᱦᱳᱭ ᱦᱳᱭ ᱟᱹᱞᱤᱧ ᱦᱚᱸ ᱡᱮᱞᱮᱠᱟᱞᱤᱧ ᱢᱮᱱ ᱠᱮᱭᱟ ᱢᱟᱱᱮ ᱟᱞᱮ ᱚᱱᱟ ᱠᱷᱮᱛ ᱠᱚᱨᱮ ᱢᱟᱱᱮ ᱫᱟᱜ ᱠᱩ ᱡᱟᱹᱱ ᱡᱮᱞᱮᱠᱟ ᱵᱮᱱ ᱢᱮᱱ ᱠᱮᱭᱟ ᱫᱟᱜ ᱠᱚ ᱡᱩᱫᱤ ᱡᱚᱢᱟ ᱵᱟᱲᱟ ᱞᱮᱱᱠᱟᱱᱡ ᱡᱩᱫᱤ ᱠᱩ ᱠᱚ ᱦᱩᱭ ᱵᱟᱲᱟᱜ-ᱟ ᱛᱚᱵᱮ ᱚᱱᱮ ᱠᱚ ᱢᱮᱱᱟ ᱜᱚ ᱜᱚᱡ ᱫᱚ ᱦᱟᱸᱜ ᱵᱟᱞᱮ ᱜᱚᱡ ᱠᱚ ᱜᱮᱭᱟ ᱛᱚᱵᱮ ᱦᱚᱭ ᱡᱮᱞᱮᱠᱟ ᱚᱱᱮ ᱦᱟᱸᱜ ᱡᱮ ᱥᱤᱛᱩᱝᱟᱭ ᱵᱟᱝ ᱪᱟᱞᱟᱣᱮᱱ ᱵᱚᱪᱷᱚᱨ ᱜᱟᱱ ᱜᱮ ᱦᱟᱸᱜ ᱵᱟᱥᱮ ᱛᱮ ᱟᱞᱮ ᱚᱱᱟ ᱠᱷᱮᱛ ᱠᱚᱨᱮ ᱫᱟᱜ ᱡᱚᱢᱟ ᱵᱟᱲᱟᱣ ᱠᱟᱱ ᱛᱟᱦᱮᱱᱟ ᱛᱚ ᱦᱟᱹᱠᱩ ᱛᱷᱚᱲᱟ ᱛᱷᱚᱲᱤ ᱠᱚ ᱨᱟᱠᱟᱵ ᱞᱮᱱ ᱜᱮᱭᱟ᱾ ᱛᱷᱚᱲᱟ ᱯᱷᱟᱨᱟᱠ ᱧᱚᱜ ᱜᱮ ᱦᱟᱸᱜ ᱟᱫᱚ ᱡᱮᱞᱮᱠᱟ ᱵᱮᱱ ᱢᱮᱱᱟ ᱥᱤᱛᱩᱝ ᱢᱟ ᱛᱮ ᱟᱹᱰᱤ ᱥᱤᱛᱩᱝ ᱵᱟᱲᱟ ᱠᱮᱫᱟᱭ ᱫᱟᱜ ᱵᱟᱲᱟ ᱠᱟᱛᱮᱜ ᱛᱚ ᱥᱮ ᱛᱳᱝ ᱠᱮᱜ ᱠᱷᱟᱱ ᱚᱱᱟ ᱫᱚ ᱢᱟᱱᱮ ᱤᱭᱟᱹᱭ ᱱᱟ ᱫᱟᱜ ᱫᱚ ᱵᱟᱝ ᱞᱚᱞᱚᱭ ᱱᱟ᱾ ᱫᱟᱜ ᱞᱚᱞᱚᱭᱮᱱ ᱠᱷᱟᱡ ᱫᱚ ᱚᱱᱟ ᱫᱚᱜ ᱛᱮ ᱚᱱᱟ ᱞᱚᱞᱚ ᱛᱮᱜᱮ ᱦᱟᱹᱠᱩ ᱫᱚᱠᱚ ᱜᱚᱡ ᱱᱟ ᱟᱫᱚ ᱜᱚᱡ ᱮᱱ ᱠᱷᱟᱡ ᱠᱚ ᱟᱫᱚ ᱩᱱᱠᱩ ᱜᱮᱞᱮ ᱛᱩᱢᱟᱹᱞ ᱵᱟᱲᱟ ᱠᱮᱜ ᱠᱚᱣᱟ ᱚᱸᱰᱮ ᱛᱚ ᱦᱩᱭᱱᱟ ᱛᱚ ᱱᱚᱝᱠᱟ ᱫᱚᱜ ᱠᱷᱮᱛ ᱠᱚ ᱥᱟᱜ ᱡᱟᱹᱥᱛᱤ ᱫᱚ ᱵᱟᱞᱮ ᱜᱚᱡ ᱵᱟᱲᱟ ᱠᱚᱜᱮᱭᱟ ᱟᱫᱚ ᱫᱚ ᱤᱭᱟᱹ ᱦᱟᱹᱠᱩ ᱫᱚ ᱚᱱᱮ ᱚᱝᱠᱟ ᱜᱮ ᱟᱠᱚ ᱛᱮᱜᱮ ᱠᱚ ᱜᱚᱡᱚᱜ ᱟᱠᱚ ᱛᱚ ᱟᱹᱜᱩ ᱠᱚᱣᱟᱞᱮ ᱚᱱᱮ ᱚᱝᱠᱟ ᱛᱚ ᱵᱤᱱᱟᱹ ᱠᱷᱮᱫᱽ ᱵᱩᱱᱟᱹ ᱛᱮ ᱢᱟᱱᱮ ᱞᱮ ᱧᱟᱢ ᱠᱮᱜ ᱠᱚᱣᱟ᱾
ᱦᱮᱸ ᱟᱫᱚ ᱠᱟᱛᱷᱟ ᱦᱚᱭᱚᱜ ᱠᱟᱱᱟ ᱩᱱᱠᱩ ᱜᱚᱡ ᱦᱟᱹᱠᱩ ᱫᱚ ᱠᱤ ᱥᱤᱵᱤᱞᱟ ᱠᱚ ᱚᱸᱠᱟ ᱞᱮᱠᱟ?
ᱟᱫᱚ ᱡᱮᱞᱮᱠᱟ ᱵᱤᱱ ᱢᱮᱱᱟ ᱟᱹᱞᱤᱧ ᱢᱟ ᱥᱤᱵᱤᱞ ᱫᱚ ᱛᱷᱮᱜ ᱥᱤᱵᱤᱞ ᱜᱮᱭᱟ ᱠᱚ ᱥᱤᱵᱤᱞ ᱫᱚ ᱥᱤᱵᱤᱞ ᱜᱮᱭᱟ ᱠᱚ ᱟᱨ ᱚᱱᱮ ᱠᱚ ᱢᱮᱱᱟᱸ ᱚᱸᱻᱼᱼ ᱟᱭᱢᱟ ᱫᱤᱱ ᱵᱟᱹᱠᱩ ᱦᱩᱭ ᱠᱚᱜ-ᱟ ᱵᱟᱝ ᱜᱚᱡ ᱠᱟᱛᱮᱜ
ᱦᱮᱸ
ᱦᱚᱭ
ᱦᱳᱭ ᱚᱱᱮ ᱚᱱᱛᱮ ᱡᱟᱦᱟᱸ ᱡᱤᱣᱮᱫ ᱡᱮᱣᱮᱫ ᱛᱮ ᱥᱟᱵ ᱠᱟᱛᱮᱜ ᱵᱮᱱ ᱯᱚᱨᱮ ᱛᱮᱵᱮᱱ ᱜᱚᱡ ᱠᱚᱣᱟ ᱩᱱᱠᱩ ᱫᱚ ᱠᱤᱱᱛᱩᱠ ᱠᱟᱹᱴᱤᱡ ᱫᱚᱢ, ᱥᱤᱵᱤᱞ ᱦᱚᱸ ᱠᱟᱹᱴᱤᱡ ᱡᱟᱹᱱᱤᱡ ᱠᱷᱟᱱ ᱠᱟᱹᱴᱤᱡ ᱟᱞᱟᱫᱟ ᱜᱮ ᱵᱩᱡᱷᱟᱹᱜ ᱜᱮᱭᱟ ᱦᱮᱸ ᱥᱮ᱾
ᱦᱚᱭ ᱦᱚᱜ ᱦᱚᱭ ᱛᱷᱚᱲᱟ ᱜᱟᱱ ᱢᱟᱱᱮ ᱛᱷᱚᱲᱟ ᱜᱟᱱ ᱠᱚᱢ ᱵᱮᱥᱤ ᱛᱟᱦᱮᱱ ᱜᱮᱭᱟ ᱾ ᱡᱮᱞᱮᱠᱟ ᱮ ᱨᱚᱠᱟ ᱵᱮᱱ ᱜᱚᱡ ᱠᱚᱣᱟ ᱵᱮᱱ, ᱩᱛᱩ ᱠᱚᱣᱟ ᱵᱮᱱ ᱚᱱᱟ ᱨᱮᱭᱟᱜ ᱥᱤᱵᱤᱞ ᱫᱚ ᱮᱸᱛᱮᱜ ᱡᱟᱹᱥᱛᱤ ᱧᱚᱜ ᱜᱮ ᱛᱟᱦᱮᱱᱟ, ᱟᱨ ᱜᱚᱡ ᱴᱷᱤᱠᱟᱜ ᱦᱟᱹᱠᱩ ᱣᱟᱜ ᱤᱥ ᱥᱤᱵᱤᱞ ᱫᱚ ᱯᱟᱥᱮᱜ ᱛᱷᱚᱲᱟ ᱜᱟᱱ ᱠᱚᱢᱚᱜ-ᱟ ᱾ ᱚᱱᱟ ᱫᱚ
ᱠᱚᱢᱚᱜ-ᱟ ᱾
ᱵᱟᱰᱟᱭ ᱠᱟᱛᱷᱟ ᱠᱟᱱ ᱜᱮᱭᱟ ᱾
ᱚᱸᱻ ᱾
ᱛᱚᱵᱮ ᱟᱻ, ᱢᱮᱱᱮᱜ ᱠᱟᱱᱟ ᱞᱤᱧ ᱟᱸᱻᱼᱼ ᱟᱻ ᱟᱯᱮ ᱥᱮᱜ ᱫᱚ ᱩᱛᱩ ᱡᱤᱱᱤᱥ ᱠᱚᱫᱚ ᱪᱮᱜ ᱠᱚᱯᱮ ᱪᱟᱥ ᱵᱟᱲᱟᱭ ᱜᱮᱛᱟ ᱵᱚᱱᱟ ᱦᱟᱸᱜ?
ᱜᱮᱸᱻ ᱟᱞᱮ ᱱᱚᱛᱮ ᱫᱚ ᱩᱛᱩ ᱠᱚᱫᱚ ᱦᱩᱭᱩᱜ ᱜᱮᱭᱟ ᱦᱟᱸᱜ ᱡᱚᱛᱚ ᱨᱚᱠᱚᱢ ᱜᱮ ᱟᱨ ᱤ ᱤ ᱡᱮᱢᱚᱱ ᱟᱹᱞᱩ ᱟᱨ ᱱᱚᱛᱮ ᱵᱮᱸᱜᱟᱲ ᱩᱸ, ᱠᱩᱸᱫᱽᱨᱤ, ᱯᱳᱴᱳᱞ ᱡᱷᱤᱸᱜᱟᱹ ᱥᱚᱥᱟ ᱠᱚ, ᱢᱟᱹᱨᱤᱪ ᱠᱚ᱾ ᱮᱸ ᱱᱚᱣᱟ ᱠᱚ ᱢᱟᱱᱮ ᱟᱞᱮ ᱥᱮᱫ ᱫᱚ ᱪᱟᱥ ᱫᱚ ᱡᱷᱚᱛᱚ ᱜᱮ ᱦᱩᱭᱩᱜ-ᱟ ᱟᱨ ᱠᱤ, ᱟᱫᱚ ᱪᱟᱥ ᱫᱟᱲᱮᱜ ᱠᱷᱟᱱ ᱜᱮ ᱟᱫᱚ ᱟᱯᱱᱟᱨ ᱥᱳᱹᱵᱽ ᱛᱮ ᱫᱚᱢᱮ ᱠᱤᱪᱷᱩ ᱫᱚ ᱪᱟᱥ ᱫᱚ ᱵᱟᱝ ᱦᱩᱭᱩᱜ-ᱟ ᱳᱭ ᱚᱱᱟ ᱯᱳᱴᱳᱞ, ᱠᱩᱸᱫᱽᱨᱤ ᱟᱨ ᱦᱚᱛᱚᱫ ᱚᱱᱟ ᱠᱚᱜᱮ ᱪᱟᱥ ᱦᱩᱭᱩᱜ-ᱟ, ᱟᱫᱚ ᱮᱴᱟᱜ ᱠᱤᱪᱷᱩ ᱫᱚ ᱵᱟᱝ ᱾ ᱟᱨ ᱟᱯᱟ ᱛᱚ ᱱᱤᱛᱚᱜ ᱫᱚ ᱚᱸᱱᱠᱟ ᱱᱟᱜ ᱫᱚ ᱵᱟᱹᱱᱩᱜ- ᱟ ᱪᱮᱜ ᱦᱚᱸ ᱡᱷᱤᱸᱜᱟᱹ ᱴᱩᱠᱩ ᱜᱮ ᱡᱟ ᱢᱮᱱᱟᱜ-ᱟ ᱾ ᱟᱨ ᱵᱮᱸᱜᱟᱲ ᱠᱟᱹᱴᱤᱡ ᱨᱚᱦᱚᱭ ᱦᱩᱭ, ᱵᱮᱸᱜᱟᱲ ᱠᱚ ᱠᱟᱹᱴᱤᱡ ᱨᱚᱦᱚᱭ ᱦᱩᱭ ᱠᱟᱱᱟ ᱢᱚᱴᱟᱼᱢᱩᱴᱤ ᱟᱨ ᱠᱟᱴᱷᱟ ᱯᱟᱸᱪ ᱮᱠ ᱜᱟᱱ ᱟᱫᱚ ᱵᱟᱹᱲ ᱫᱤᱠ ᱫᱤ ᱠᱚ ᱵᱟᱝ ᱦᱩᱭ ᱠᱟᱱᱟ ᱾
ᱚ ᱟᱞᱮ ᱦᱚᱸ ᱡᱮᱞᱮᱠᱟ ᱩᱛᱳ ᱡᱤᱱᱤᱥ ᱵᱚᱨᱛᱚᱢᱟᱱ ᱥᱤᱡᱟᱹᱱ ᱨᱮᱫᱚ ᱞᱮ ᱟᱭᱢᱟ ᱜᱮ ᱛᱷᱚᱲᱟ ᱛᱷᱩᱲᱤ ᱫᱚᱞᱮ ᱨᱚᱦᱚᱭ ᱵᱟᱲᱟᱣ ᱠᱟᱫᱟ ᱾ ᱡᱮᱞᱮᱠᱟ ᱡᱟᱹᱥᱛᱤ ᱠᱟᱭ ᱛᱮ ᱫᱚ ᱦᱟᱸᱜ ᱢᱟᱱᱮ ᱮ ᱡᱷᱟᱴᱟ ᱠᱚᱨᱮ ᱱᱟᱜ ᱩᱛᱩ ᱡᱤᱱᱤᱥ ᱜᱮ ᱢᱮᱱᱟᱜ ᱛᱟᱞᱮᱭᱟ ᱦᱟᱸᱜ, ᱡᱮᱞᱮᱠᱟ ᱵᱮᱱ ᱢᱮᱱ ᱠᱮᱭᱟ ᱟᱸᱫᱻ ᱠᱩᱸᱫᱽᱨᱤ ᱠᱚ ᱢᱮᱱᱟᱜ ᱛᱟᱞᱮᱭᱟ ᱟᱨ ᱱᱤᱭᱟᱹ ᱛᱮᱜ ᱟ ᱤᱭᱟᱹ ᱛᱟᱦᱮᱨ ᱠᱩ, ᱡᱷᱤᱸᱜᱟᱹ ᱠᱩ, ᱥᱮ ᱠᱩᱢᱰᱷᱟᱹ ᱦᱚᱸ ᱞᱮ ᱨᱚᱦᱚᱭ ᱵᱟᱲᱟᱣ ᱠᱟᱜ ᱜᱮᱭᱟ ᱚᱱᱟ ᱦᱚᱸ ᱦᱩᱭ ᱵᱟᱲᱟᱣ ᱠᱟᱱ ᱜᱮᱭᱟ ᱠᱩᱢᱰᱷᱟᱹ ᱥᱮ ᱠᱚᱸᱰᱷᱦᱟ ᱛᱚ ᱚᱱᱮ ᱚᱱᱠᱟ ᱠᱚ ᱢᱮᱱᱟ -ᱼ ᱢᱤᱫᱵᱟᱨ ᱱᱮᱛᱟᱨ ᱢᱟ ᱦᱟᱸᱜ ᱤᱭᱟᱹ ᱡᱮᱞᱮᱠᱟ ᱤᱭᱟᱹ ᱡᱟᱹᱱᱩᱢ ᱫᱟᱨᱮ ᱠᱚ ᱦᱚᱸ ᱟᱹᱰᱤ ᱜᱟᱱ ᱜᱮ ᱡᱷᱟᱹᱣᱟᱹ ᱵᱟᱲᱟ ᱠᱚᱜᱼᱟ ᱛᱚ, ᱛᱚ ᱥᱟᱠᱟᱢ ᱦᱚᱸ ᱚᱱᱠᱟ ᱢᱟ ᱦᱚᱸ ᱵᱟᱭ ᱛᱟᱦᱮᱸᱱ ᱜᱮᱭᱟ ᱾ ᱛᱚ ᱚᱱᱟ ᱠᱚᱨᱮᱞ ᱮ ᱨᱟᱠᱟᱵ ᱵᱟᱲᱟ ᱚᱪᱚ ᱦᱚᱴᱩ ᱠᱟᱫᱟ ᱠᱚᱸᱰᱷᱟ ᱠᱚ ᱛᱚ ᱟᱹᱰᱤ ᱵᱮᱥ ᱜᱮ ᱦᱩᱭ ᱵᱟᱲᱟ ᱟᱠᱟᱱᱟ ᱡᱷᱟᱴᱟ ᱦᱤᱥᱟᱹᱵᱽ ᱞᱮᱠᱟ ᱛᱮ ᱛᱮᱭ ᱠᱟᱹᱢᱤ ᱠᱟᱫᱟ ᱾ ᱟᱫᱚ ᱚᱱᱟ ᱫᱚ ᱦᱩᱭ ᱵᱟᱲᱟ ᱞᱮᱱᱠᱷᱟᱱ ᱛᱟᱭᱚᱢ ᱛᱮ ᱦᱟᱸᱜ ᱞᱮ ᱚᱨ ᱧᱩᱨᱦᱟᱹᱭᱟᱜ ᱱᱟᱹᱲᱤ ᱠᱚᱫᱚ ᱛᱟᱭᱚᱢ ᱛᱮᱫᱚ ᱾ ᱟᱨ ᱵᱟᱝᱠᱷᱟᱡ ᱫᱤᱠ ᱫᱟᱨᱮ ᱵᱩᱡᱷᱟᱹᱣᱟ ᱵᱟᱝ ᱫᱟᱨᱮ ᱦᱚᱸ, ᱛᱚ ᱡᱤ ᱦᱳᱠ ᱤᱱᱟᱹ ᱠᱟᱛᱮᱜ ᱜᱷᱟᱸᱜᱽᱨᱟ ᱥᱮ ᱠᱩᱸᱫᱽᱨᱤ ᱦᱚᱸ ᱢᱮᱱᱟᱜ ᱜᱮᱭᱟ ᱟᱨ
ᱟᱫᱚ ᱚᱱᱟ ᱫᱚ ᱚᱠᱟᱴᱮᱡ ᱱᱟᱹᱲᱤ ᱫᱚᱯᱮ ᱨᱟᱠᱟᱵ ᱦᱚᱪᱚᱣ ᱠᱟᱫᱟ ᱚᱠᱟᱴᱤᱡ ᱢᱮᱱ ᱫᱟ. ᱞᱤᱧ ᱚᱠᱟᱴᱮᱡ ᱱᱟᱹᱲᱤ ᱯᱮ ᱨᱟᱠᱟᱵ ᱦᱚᱪᱚ ᱟᱠᱟᱫ ᱜᱮᱭᱟ ᱚᱱᱟ ᱡᱟᱦᱟᱸ ᱡᱟᱹᱱᱩᱢ ᱚᱱᱟ ᱫᱟᱨᱮ ᱨᱮ ᱟᱨᱠᱤ?
ᱦᱳᱭ ᱡᱟᱹᱱᱩᱢ ᱫᱟᱨᱮ ᱨᱮᱞᱮ ᱨᱟᱠᱟᱵ ᱚᱪᱚ ᱟᱠᱟᱫᱟ ᱚᱱᱟ ᱫᱚ ᱦᱚᱛᱮᱫ ᱡᱷᱟᱹᱣᱟᱹ ᱢᱟᱪᱷᱟ ᱧᱚᱜ ᱜᱮᱭᱟ ᱾
ᱪᱮᱫ ᱱᱟᱹᱲᱤ ᱠᱚ ᱟᱨᱠᱤ ᱚᱱᱟ ᱠᱚᱫᱚ‌?
ᱪᱮᱫ ᱱᱟᱹᱲᱤ ᱢᱟᱱᱮ ᱚᱱᱠᱟ ᱟᱭᱢᱟ ᱫᱚ ᱦᱟᱸᱜ ᱵᱟᱝ ᱤᱭᱟᱹ ᱠᱚᱸᱰᱷᱟ ᱱᱟᱹᱲᱤ ᱜᱮᱞᱮ ᱨᱟᱠᱟᱵ ᱵᱟᱲᱟ ᱪᱤ ᱠᱟᱫᱟ ᱛᱚ ᱟᱹᱰᱤ ᱱᱟᱯᱟᱭ ᱱᱟᱭ ᱱᱟᱯᱟᱭ ᱜᱮ ᱦᱩᱭ ᱵᱟᱲᱟ ᱠᱟᱱᱟᱭ ᱡᱷᱟᱴᱟ ᱞᱮᱠᱟ -ᱼ ᱛᱮ ᱚᱱᱟ ᱫᱚ ᱛᱟᱦᱮᱨ ᱜᱚᱞᱟ ᱾ ᱟᱫᱚ ᱡᱮᱦᱳᱠ ᱟᱫᱚ ᱚᱱᱮ ᱠᱚ ᱢᱮᱱᱟ ᱵᱟᱨᱭᱟ ᱵᱟᱝ ᱫᱚ ᱯᱮᱭᱟ ᱜᱟᱱ ᱦᱟᱸᱜ ᱡᱟᱹᱱᱩᱢ ᱫᱟᱨᱮ ᱢᱮᱱᱟᱜ ᱛᱟᱞᱮᱭᱟ ᱟᱫᱚ ᱢᱤᱫᱴᱮᱡ ᱜᱟᱱ ᱨᱮᱫᱚ ᱦᱟᱸᱜ ᱞᱮ ᱨᱟᱠᱟᱵ ᱚᱪᱚ ᱠᱟᱫᱟ ᱚᱱᱮ ᱚᱝᱠᱟ ᱾ ᱟᱨ ᱵᱟᱨᱭᱟ ᱜᱟᱱ ᱫᱚ ᱛᱷᱳᱲᱟ ᱞᱟᱹᱴᱩ ᱩᱥᱩᱞ ᱢᱟᱪᱷᱟ ᱧᱚᱜ ᱜᱮᱛᱮ ᱚᱱᱟ ᱫᱚ ᱮᱛᱮᱫ ᱵᱟᱞᱮ ᱤᱭᱟᱹᱣ ᱠᱟᱫᱟ ᱾
ᱦᱩᱸ ᱾ ᱡᱟᱦᱟᱸ ᱠᱚ ᱚᱱᱠᱟ ᱟᱯᱮ ᱡᱟᱭᱜᱟ ᱠᱚ ᱠᱟᱹᱴᱤᱡ ᱥᱩᱵᱤᱫᱟ ᱡᱚᱱᱚᱠ ᱡᱟᱭᱜᱟ ᱠᱟᱱᱟ ᱟᱨᱠᱤ ᱾
ᱥᱩᱵᱤᱫᱷᱟ ᱫᱚ ᱡᱮᱞᱮᱠᱟ ᱵᱮᱱ ᱢᱮᱱ ᱠᱮᱭᱟ ᱤᱭᱟᱹ᱾
ᱟᱭ ᱦᱤᱥᱟᱹᱵᱽ ᱵᱷᱟᱜᱮ ᱠᱟᱹᱢᱤᱭᱮᱫᱟᱭ ᱟᱨᱠᱤ ᱢᱟ ᱵᱟᱠᱷᱟᱱ ᱟᱵᱮᱱ᱾
ᱡᱷᱟᱴᱟ ᱦᱤᱥᱟᱹᱵᱽ ᱛᱮᱫᱚ ᱚᱱᱮ ᱵᱷᱟᱹᱜᱤ ᱠᱟᱹᱢᱤᱭᱮᱫᱟ ᱟᱫᱚ ᱚᱱᱮ ᱠᱚ ᱢᱮ ᱫᱮᱱᱮ ᱵᱟᱱᱟᱨ ᱛᱮ ᱵᱮᱵᱚᱦᱟᱨᱚᱜ ᱠᱟᱱᱟ᱾ ᱢᱤᱫᱴᱮᱡ ᱚᱱᱮ ᱪᱮᱫ ᱠᱚ ᱢᱮᱱᱟ ᱤᱭᱟᱹ᱾ ᱨᱟᱵᱟᱝ ᱫᱤᱱ ᱚᱠᱟᱴᱟᱜ ᱦᱟᱸᱜ ᱡᱟᱹᱱᱩᱢ ᱡᱚᱜᱼᱟ᱾ ᱛᱚ ᱚᱱᱟ ᱡᱚ ᱦᱤᱥᱟᱹᱵᱽ ᱛᱮ ᱡᱚᱢᱚᱜ ᱠᱟᱱᱟ ᱱᱚᱛᱮ ᱟᱨ ᱱᱚᱣᱟ ᱫᱤᱱ ᱫᱚ ᱚᱱᱮ ᱠᱚ ᱢᱮᱱᱟ ᱚᱱᱟ ᱫᱟᱨᱮ ᱛᱮᱜᱮ ᱱᱟᱹᱲᱤ ᱠᱚ ᱨᱟᱠᱟᱵ ᱵᱟᱲᱟ ᱠᱟᱜ ᱡᱩᱞᱩᱠ ᱠᱟᱱᱟ᱾ ᱛᱚ ᱫᱮᱱᱮ ᱵᱟᱱᱟᱨ ᱦᱩᱭᱩᱜ ᱠᱟᱱ ᱜᱮᱭᱟ, ᱚᱱᱮ ᱱᱚᱝᱠᱟ᱾ ᱟᱨ ᱟᱞᱮ ᱥᱮᱫ ᱫᱚ ᱚᱱᱮ ᱠᱚ ᱢᱮᱱᱟᱜᱼᱟ, ᱤᱭᱟᱹ ᱤᱭᱟᱹ ᱡᱟᱭᱜᱟ ᱠᱟᱱᱟ ᱵᱷᱩᱴᱩ ᱡᱟᱭᱜᱟ ᱠᱟᱱᱟ᱾ ᱥᱚᱢᱟᱱ ᱡᱟᱭᱜᱟ ᱦᱚᱸᱵᱮᱱ ᱢᱮᱱ ᱫᱟᱲᱮᱭᱟᱜᱼᱟ᱾ ᱢᱟᱱᱮ ᱚᱱᱠᱟ ᱫᱟᱜ ᱞᱮᱠᱟᱟᱱ ᱟᱹᱰᱤ ᱡᱟᱹᱥᱛᱤ ᱵᱟᱝ ᱛᱟᱦᱮᱸᱱᱟ ᱡᱚᱢᱟ ᱫᱚ᱾ ᱵᱟᱝ ᱯᱮᱨᱮᱡᱚᱜ ᱜᱮᱭᱟ᱾ ᱟᱨ ᱟᱫᱷᱚᱢ ᱟᱫᱷᱚᱢ ᱡᱟᱭᱜᱟ ᱛᱮᱢᱟᱠᱚ ᱰᱩᱵᱟᱹ ᱛᱷᱟᱠᱟᱜᱼᱟ ᱾ ᱛᱚᱵᱮ ᱟᱞᱮ ᱫᱚᱦᱟᱸᱜ ᱵᱟᱞᱮ ᱰᱩᱵᱟᱹᱜ ᱜᱮᱭᱟ ᱚᱠᱟ ᱦᱤᱞᱚᱜ ᱦᱚᱸ᱾ ᱜᱟᱰᱟ ᱟᱹᱰᱤ ᱪᱩᱯᱚᱫ ᱢᱮᱱᱟᱜᱼᱟ, ᱵᱟᱝ?
ᱛᱟᱦᱚᱞᱮ ᱟᱪᱪᱷᱟ ᱚᱱᱟ ᱠᱚᱫᱚ ᱢᱟᱱᱮ ᱚᱱᱟ ᱥᱟᱨᱡᱚᱢ ᱵᱤᱨ ᱢᱟᱛᱠᱚᱢ ᱵᱟᱜᱟᱱ ᱚᱱᱟ ᱠᱚᱫᱚ ᱢᱮᱱᱟᱜ ᱜᱮᱭᱟ ᱥᱮ ᱵᱟᱝ?
ᱚᱱᱟ ᱠᱚᱫᱚ ᱜᱚᱢᱠᱮ, ᱟᱞᱮ ᱥᱮᱫᱟᱭ ᱦᱟᱸᱜ ᱛᱟᱦᱮᱸ ᱠᱟᱱᱟ᱾ ᱡᱮᱞᱮᱠᱟᱵᱮᱱ ᱢᱮᱱ ᱠᱮᱭᱟ ᱛᱮᱦᱮᱧ ᱠᱷᱚᱱ ᱯᱟᱥᱮᱡ ᱯᱚᱱᱨᱚ ᱥᱳᱞᱚ ᱯᱚᱱᱨᱚ ᱥᱳᱞᱞᱳ ᱫᱚ ᱵᱟᱝ? ᱵᱤᱥ ᱛᱤᱨᱤᱥ ᱵᱚᱪᱷᱚᱨ ᱞᱟᱦᱟ ᱦᱟᱸᱜ ᱛᱟᱦᱮᱸ ᱠᱟᱱᱟ ᱮᱠᱪᱩᱞᱤ᱾ ᱟᱫᱚ ᱱᱮᱛᱟᱨ ᱫᱚ ᱦᱟᱸᱜ ᱵᱟᱹᱱᱩᱜ ᱟᱠᱟᱫᱟ᱾ ᱚᱱᱟ ᱠᱚᱫᱚ ᱚᱱᱟ ᱠᱚᱫᱚ ᱥᱟᱯᱷᱟ ᱪᱟᱵᱟᱭᱮᱱᱟ ᱟᱨ ᱢᱟᱱᱮ ᱴᱚᱞᱟ ᱢᱟ ᱴᱚᱞᱟ ᱞᱮᱠᱟᱜᱮ ᱯᱨᱟᱭ ᱵᱟᱝ ᱠᱟᱡ᱾ ᱛᱷᱳᱲᱟ ᱴᱟᱣᱩᱱ ᱢᱟᱪᱷᱟ ᱧᱚᱜ ᱞᱮᱠᱟ ᱤᱠᱟᱹᱜᱼᱟ᱾ ᱯᱨᱟᱭ ᱵᱟᱝ ᱠᱷᱟᱡ ᱟᱫᱚ᱾ ᱢᱟᱡᱷᱟ ᱢᱟᱡᱷᱮ ᱢᱟᱱᱮ ᱛᱷᱳᱲᱟ ᱜᱟᱱ ᱜᱟᱹᱰᱤ ᱠᱚ ᱜᱷᱚᱲᱟ ᱠᱚᱛᱮ ᱪᱟᱞᱟᱣ ᱵᱟᱲᱟᱜ ᱠᱟᱱ ᱜᱮᱭᱟ ᱛᱚ᱾ ᱰᱟᱦᱟᱨ ᱠᱚ ᱥᱚᱲᱚᱠ ᱠᱚ ᱢᱟᱱᱮ ᱥᱩᱵᱤᱫᱷᱟ ᱵᱟᱲᱟᱣ ᱟᱠᱟᱱᱟᱞᱮ ᱛᱚ᱾ ᱚᱱᱟ ᱠᱷᱟᱹᱛᱤᱨ ᱛᱮ ᱛᱮ ᱟᱹᱭᱠᱟᱹᱜᱼᱟ ᱟᱨᱦᱚᱸ ᱵᱟᱡᱟᱨ ᱠᱷᱚᱱ ᱦᱚᱸ ᱛᱷᱳᱲᱟ ᱥᱩᱨ ᱢᱟᱪᱷᱟ ᱧᱚᱜ ᱨᱮᱜᱮ ᱢᱮᱱᱟᱜᱼᱟ, ᱵᱟᱝ? ᱟᱨ ᱤᱥᱠᱩᱞ ᱠᱚ ᱪᱮᱫ ᱠᱚᱦᱚᱸ ᱥᱩᱨ ᱨᱮᱜᱮ ᱢᱮᱱᱟᱜᱼᱟ ᱛᱚᱵᱮ ᱦᱟᱸᱥᱯᱟᱛᱟᱞ ᱠᱚ ᱟᱨ ᱮᱢᱟᱱ ᱪᱮ ᱢᱤᱫ ᱵᱟᱨ ᱚᱯᱷᱤᱥ ᱠᱚ ᱡᱩᱫᱤ ᱥᱩᱨ ᱨᱮᱞᱮ ᱧᱟᱢ ᱞᱮᱠᱷᱟᱡ ᱵᱩᱡᱷᱟᱹᱣ ᱵᱮᱱ᱾ ᱚᱱᱟ ᱛᱚ ᱟᱫᱷᱟ ᱟᱫᱷᱮ ᱴᱟᱣᱩᱱ ᱜᱮᱵᱮᱱ ᱢᱮᱛᱟᱜᱼᱟ᱾
ᱢᱳᱴᱟᱢᱩᱴᱤ ᱡᱚᱛᱚ ᱜᱮ ᱥᱩᱨ ᱨᱮ ᱢᱮᱱᱟᱜ ᱛᱟᱯᱮᱭᱟ ᱵᱟᱝᱼᱟ? ᱟᱨ ᱢᱮᱞᱫᱟᱹᱞᱤᱧ ᱛᱟᱦᱚᱞᱮ ᱡᱚᱛᱚ ᱜᱮ ᱥᱩᱨ ᱨᱮᱜᱮ ᱢᱮᱱ ᱫᱟᱹᱧ ᱡᱚᱛᱚ ᱜᱮ ᱛᱟᱦᱚᱞᱮ ᱥᱩᱨ ᱨᱮᱜᱮ ᱵᱟᱝ?
ᱦᱳᱭ ᱯᱨᱟᱭ ᱥᱩᱨ ᱨᱮᱜᱮ ᱢᱮᱱᱟᱜ ᱞᱮᱭᱟ ᱟᱫᱚ ᱟᱯᱮ ᱜᱮ ᱦᱚᱸ ᱪᱮᱫ ᱞᱮᱠᱟ᱾
ᱟᱞᱮ ᱫᱚᱱᱟᱜ ᱠᱮ ᱵᱟᱡᱟᱨ ᱠᱚᱫᱚ ᱥᱟᱹᱜᱤᱧ ᱜᱮ ᱛᱟᱞᱮᱭᱟ᱾ ᱢᱚᱴᱟᱢᱩᱴᱤ ᱵᱟᱡᱟᱨ ᱵᱟᱡᱟᱨ ᱫᱚ ᱟᱹᱰᱤ ᱥᱟᱜᱤᱧ ᱜᱮ ᱛᱟᱞᱮ ᱟᱨ ᱟᱞᱮᱥᱮᱫ ᱫᱚ ᱚᱱᱠᱟ ᱱᱟᱜ ᱤᱭᱟᱹ ᱛᱮᱠᱚ ᱟᱹᱜᱩᱭᱟ ᱴᱚᱞᱤ ᱛᱮ ᱟᱨᱠᱤ᱾
ᱯᱟᱹᱦᱤᱞ ᱛᱮ ᱫᱚᱠᱟᱱ ᱨᱮᱱᱟᱜ ᱡᱤᱱᱤᱥ ᱠᱚ ᱟᱹᱠᱷᱨᱤᱧ ᱠᱚᱠᱚ ᱟᱹ ᱟᱹᱜᱩᱭ ᱜᱮᱭᱟ ᱟᱹᱨᱠᱤ᱾ ᱟᱫᱚ ᱩᱱ ᱜᱮᱞᱮ ᱦᱟᱛᱟᱣᱟ᱾ ᱦᱟᱛᱟᱣᱟ ᱟᱨᱠᱤ ᱟᱞᱮ ᱫᱚ᱾ ᱟᱫᱚ ᱛᱟᱦᱞᱮ ᱵᱟᱡᱟᱨ ᱫᱚ ᱪᱟᱞᱟᱜ ᱮᱜᱟᱨᱳ ᱠᱤᱞᱳᱢᱤᱴᱟᱨ ᱪᱟᱞᱟᱜ ᱦᱩᱭᱩᱜ ᱛᱟᱞᱮᱭᱟ ᱜᱚᱢᱠᱮ᱾
ᱟᱪᱪᱷᱟ ᱦᱳᱭ ᱟᱞᱮ ᱫᱚ ᱩᱱᱟᱹᱜ ᱩᱱᱟᱹᱜ ᱫᱚ ᱦᱟᱸᱜ᱾ ᱵᱟᱞᱮ ᱡᱷᱮᱞᱟ ᱢᱤᱫ ᱠᱤᱞᱳᱢᱤᱴᱟᱨ ᱠᱷᱚᱱ ᱰᱷᱮᱨ ᱠᱤᱞᱳᱢᱤᱴᱟᱨ ᱟᱥᱮ ᱯᱟᱥᱮ ᱨᱮᱜᱮ ᱢᱮᱱᱟᱜᱼᱟ ᱟᱨ ᱚᱱᱟ ᱥᱩᱨ ᱨᱮ ᱠᱟᱹᱴᱤᱡ ᱠᱟᱹᱴᱤᱡ ᱫᱚᱠᱟᱱ ᱢᱮᱱᱟᱜᱼᱟ᱾ ᱚᱱᱠᱟᱜ ᱜᱮ ᱢᱤᱫ ᱵᱟᱨ᱾ ᱜᱩᱫᱽᱲᱤ ᱫᱚᱠᱟᱱ ᱞᱮᱠᱟ᱾ ᱟᱹᱭᱩᱵ ᱵᱮᱞᱟ ᱟᱹᱭᱩᱵ ᱵᱮᱞᱟ ᱠᱚ ᱡᱟᱣᱨᱟᱜ ᱜᱮᱭᱟ᱾ ᱫᱚᱠᱟᱱ ᱢᱮᱱᱟᱜᱼᱟ ᱛᱚ᱾ ᱵᱟᱡᱟᱨ ᱞᱟᱹᱜᱤᱫ ᱛᱮᱫᱚ ᱵᱟᱞᱮ ᱚᱵᱷᱟᱵᱟ ᱥᱮ ᱤᱥᱠᱩᱞ ᱞᱟᱹᱜᱤᱫ ᱛᱮᱦᱚᱸ ᱢᱤᱫ ᱵᱟᱨ ᱟᱥᱮ ᱯᱟᱥᱮ ᱤᱥᱠᱩᱞ ᱫᱚ ᱢᱮᱱᱟᱜ ᱜᱮ ᱛᱟᱞᱮᱭᱟ᱾ ᱥᱩᱨ ᱥᱩᱨ ᱛᱮᱜᱮ ᱛᱚᱵᱮ ᱟᱹᱰᱤ ᱢᱚᱡᱽ ᱟᱨ ᱱᱟᱯᱟᱭ ᱤᱥᱠᱩᱞ ᱩᱞ ᱫᱚ ᱛᱷᱚᱲᱟ ᱡᱷᱟᱹᱞ ᱧᱚᱜ ᱨᱮᱜᱮ ᱦᱟᱸᱜ ᱢᱮᱱᱟᱜᱼᱟ᱾ ᱟᱨ ᱯᱳᱥᱴ ᱚᱯᱷᱤᱥ ᱠᱚ ᱪᱮᱫ ᱠᱚᱪᱚᱝ᱾ ᱚᱱᱟ ᱫᱚ ᱛᱚ ᱵᱟᱡᱟᱨ ᱨᱮᱜᱮ ᱢᱮᱱᱟᱜ ᱜᱮᱛᱚ ᱥᱩᱨ ᱨᱮᱜᱮᱞᱮ ᱧᱟᱢᱟ᱾ ᱟᱨ ᱢᱤᱫ ᱵᱟᱨ ᱮᱢᱟᱱᱛᱮ ᱵᱤ ᱥᱤ ᱰᱤ ᱥᱤ ᱚᱯᱷᱤᱥ ᱠᱚ᱾ ᱟᱨ ᱞᱟᱹᱴᱩ ᱞᱟᱹᱴᱩ ᱚᱯᱷᱤᱥ ᱫᱚ ᱛᱷᱚᱲᱟ ᱪᱮᱫ ᱞᱮᱠᱟ ᱵᱮᱱ ᱢᱮᱱ ᱠᱮᱭᱟ ᱮᱜᱟᱨᱚ ᱠᱤᱞᱳᱢᱤᱴᱟᱨ ᱥᱮ ᱪᱚᱵᱽᱵᱤᱥ ᱠᱤᱞᱳᱢᱤᱴᱟᱨ ᱩᱱᱟᱹᱜ ᱜᱟᱱ ᱫᱚ ᱷᱟᱸᱜ ᱪᱟᱞᱟᱜ ᱡᱟᱹᱨᱩᱲ ᱜᱮᱭᱟ ᱞᱟᱹᱴᱩ ᱞᱟᱹᱴᱩ ᱠᱟᱹᱢᱤ ᱞᱟᱹᱜᱤᱫᱽ ᱛᱮᱫᱚ ᱟᱪᱪᱷᱟ ᱟᱫᱚ ᱚᱱᱮ ᱠᱚ ᱢᱮᱱᱟ ᱡᱚ ᱡᱚᱛᱚ ᱦᱚᱲ ᱡᱟᱛᱮ ᱡᱮᱢᱚᱱ ᱥᱩᱨ ᱟᱸᱻ ᱥᱩᱨ ᱨᱮ ᱡᱚᱛᱚ ᱡᱮᱢᱚᱱ ᱡᱚᱛᱚ ᱦᱚᱲ ᱵᱚᱱ ᱧᱟᱢ ᱥᱩᱵᱤᱫᱷᱟ ᱵᱚᱱ ᱧᱟᱢ ᱛᱚᱚᱱᱟ ᱵᱚᱱ ᱠᱚᱥᱤᱥᱟ ᱟᱨ ᱡᱮᱞᱮᱠᱟ ᱚᱯᱷᱤᱥ ᱠᱚᱢᱟ ᱟᱭᱢᱟ ᱡᱟᱭᱜᱟ